ᱦᱮᱸ ᱡᱚᱦ
ᱥᱟᱹᱜᱩᱱ ᱥᱮᱛᱟᱜ
ᱥᱟᱜᱤᱱ ᱥᱮᱛᱟᱜ ᱱᱤᱛᱚᱜ ᱢᱟᱛᱚ ᱵᱟᱹᱲᱥᱤᱭ ᱮᱢ ᱦᱮᱡ ᱮᱱᱟ
ᱦᱳᱭ ᱦᱳᱭ
ᱦᱮᱸ ᱦᱮᱸ ᱨᱚᱲ ᱠᱚ ᱴᱷᱟᱢ ᱴᱷᱟᱢ ᱟᱸᱡᱚᱢᱚᱜ ᱠᱟᱱᱟ ᱛᱚ
ᱦᱮᱸ
ᱨᱚᱲ ᱠᱚ ᱴᱷᱟᱢ ᱴᱷᱟᱢ ᱟᱸᱡᱚᱢᱚᱜ ᱠᱟᱱᱟ ᱛᱚ
ᱦᱮᱸ ᱜᱚᱝᱠᱮ ᱠᱟᱹᱴᱤᱡ ᱠᱟᱹᱴᱤᱡ ᱚᱲᱟᱜ ᱵᱟᱦᱨᱮ ᱠᱚᱨᱮ ᱠᱟᱹᱴᱤᱡ ᱪᱮᱫ ᱠᱚ ᱥᱟᱰᱮ ᱠᱟᱱᱟ
ᱦᱮᱸ ᱦᱳᱭ ᱦᱳᱭ ᱠᱟᱹᱴᱤᱡ ᱚᱱᱟ ᱠᱷᱚᱡ ᱵᱤᱱ ᱠᱟᱹᱴᱤᱡ ᱵᱤᱱ ᱥᱟᱦᱟ ᱞᱮᱱ ᱠᱷᱟᱱ ᱟᱹᱰᱤ ᱱᱟᱯᱟᱭᱚᱜᱼᱟ
ᱮᱠᱫᱚᱢ ᱮᱠᱫᱚᱢ ᱪᱟᱞᱟᱜ ᱠᱟᱱᱟᱞᱤᱧ
ᱦᱮᱸ
ᱟᱨ ᱜᱚᱢᱠᱮ ᱱᱟᱯᱟᱭ ᱜᱮᱭᱟᱵᱤᱱ ᱛᱚ
ᱦᱳᱭ ᱦᱳᱭ ᱢᱟᱨᱟᱝ ᱵᱩᱨᱩ ᱡᱟᱦᱮᱨ ᱟᱭᱳ ᱟᱜ ᱫᱟᱭᱟ ᱫᱩᱞᱟᱹᱲ ᱛᱮ ᱮᱠᱷᱚᱱ ᱫᱚ ᱱᱟᱯᱟᱭ ᱜᱮᱭᱟᱞᱤᱧ ᱟᱵᱤᱱ ᱜᱮ ᱪᱮᱫ ᱞᱮᱠᱟ ᱢᱮᱱᱟᱜ ᱵᱤᱱᱟ
ᱟᱹᱞᱤᱧ ᱦᱚᱸ ᱦᱚᱭᱛᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟ
ᱦᱮᱸ ᱦᱮᱸ ᱱᱟᱯᱟᱭ ᱛᱟᱦᱮ ᱞᱮᱠᱷᱟᱡ ᱜᱮ ᱛᱚᱵᱮ ᱱᱟᱯᱟᱭ ᱜᱮ ᱪᱟᱞᱟᱜᱼᱟ
ᱦᱳᱭ ᱦᱳᱭ ᱦᱳᱭ
ᱟᱹᱵᱤᱱ ᱜᱮ ᱪᱮᱫ ᱞᱮᱠᱟ ᱢᱮᱱᱟᱜ ᱟᱠᱟᱫ ᱵᱤᱱᱟ
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ
ᱦᱳᱭ ᱦᱮᱸ ᱦᱮᱸ
ᱛᱟᱦᱚᱞᱮ ᱜᱚᱝᱠᱮ ᱞᱟᱹᱭ ᱛᱟᱞᱟᱝ ᱵᱤᱱ ᱡᱮ ᱚᱠᱟᱞᱮᱠᱟ ᱨᱮ ᱚᱠᱟᱞᱮᱠᱟ ᱜᱟᱞᱢᱟᱨᱟᱣ ᱞᱮᱠᱷᱟᱡ ᱱᱟᱯᱟᱭᱚᱜᱼᱟ
ᱞᱟᱹᱭ ᱢᱟ ᱡᱟᱦᱟᱸ ᱯᱟᱹᱦᱤᱞ ᱡᱟᱦᱟᱸ ᱜᱤᱫᱽᱨᱟᱹ ᱵᱮᱲᱟ ᱨᱮᱱᱟᱜ ᱜᱟᱞᱢᱟᱨᱟᱣ ᱚ ᱞᱟᱸᱭ ᱞᱮᱠᱷᱟᱱ ᱟᱹᱰᱤ ᱱᱟᱯᱟᱭ
ᱦᱮᱸ ᱚᱱᱟ ᱠᱚᱦᱚᱸ ᱵᱟᱲᱟᱭ ᱞᱟᱹᱠᱛᱤ ᱠᱟᱱ ᱜᱮᱭᱟ
ᱦᱳᱭ ᱢᱟᱱᱮ ᱚᱱᱟ ᱠᱚ ᱠᱟᱛᱷᱟ ᱚᱱᱟ ᱠᱚ ᱠᱟᱹᱢᱤ ᱦᱚᱨᱟ ᱫᱤᱥᱟᱹ ᱠᱟᱛᱮᱫ ᱟᱹᱰᱤ ᱢᱚᱡᱽ ᱟᱹᱭᱠᱟᱹᱜᱼᱟ ᱟᱹᱰᱤ ᱫᱩᱠ ᱟᱹᱭᱠᱟᱹᱜᱼᱟ
ᱦᱳᱭ ᱦᱳᱭ
ᱦᱳᱭ ᱥᱮ ᱵᱟᱝ
ᱚᱱᱠᱟ ᱠᱟᱛᱮᱜ ᱜᱮᱛᱚ ᱵᱟᱲᱟᱭ ᱧᱟᱢᱚᱜᱼᱟ ᱯᱟᱹᱦᱤᱞ ᱠᱟᱛᱷᱟ ᱠᱚ ᱚᱠᱟᱞᱮᱠᱟ ᱪᱮᱫ ᱞᱮᱠᱟ ᱵᱚᱱ ᱛᱟᱦᱮᱸ ᱞᱮᱱᱟ ᱢᱟᱹᱱᱢᱤ ᱦᱮᱸ ᱟᱫᱚ ᱡᱟᱦᱟᱸ ᱟᱵᱚᱣᱟᱜ ᱯᱟᱹᱨᱤᱥ ᱢᱮᱱᱟᱜ ᱛᱟᱵᱚᱱᱟ ᱥᱮ ᱮᱭᱟᱭ ᱜᱚᱴᱟᱝ ᱮ ᱜᱮᱞᱵᱟᱨ ᱜᱚᱴᱟᱝ ᱯᱟᱹᱨᱤᱥ ᱟᱪᱪᱷᱟ ᱜᱚᱝᱠᱮ ᱪᱮᱫ ᱠᱚ ᱥᱟᱰᱮ ᱠᱟᱱᱟ ᱫᱚᱢᱮ
ᱦᱮᱸ ᱜᱚᱢᱠᱮ ᱢᱟ ᱞᱟᱹᱭ ᱵᱤᱱ ᱢᱟ ᱟᱸᱡᱚᱢᱮᱜ ᱟᱢ
ᱦᱳᱭ ᱦᱳᱭ ᱱᱤᱛᱳᱜ ᱫᱚ ᱴᱷᱟᱢ ᱴᱷᱟᱢ ᱟᱸᱡᱚᱢᱚᱜ ᱠᱟᱱᱟ ᱦᱟᱸᱜ
ᱦᱳᱭ ᱦᱳᱭ
ᱦᱩᱸ ᱛᱟᱦᱚᱞᱮ ᱵᱟᱲᱟᱭ ᱜᱮᱭᱟᱵᱤᱱ ᱡᱮ ᱟᱵᱚᱣᱟᱜ ᱜᱮᱞᱵᱟᱨ ᱜᱚᱴᱟᱝ ᱯᱟᱹᱨᱤᱥ ᱢᱮᱱᱟᱜᱼᱟ ᱦᱮᱸᱥᱮ
ᱦᱳᱭ ᱦᱳᱭ ᱦᱳᱭ ᱵᱟᱲᱟᱭ ᱫᱚᱞᱤᱧ ᱵᱟᱲᱟᱭᱟ ᱟᱫᱚ
ᱦᱮᱸ ᱟᱫᱚ ᱚᱱᱟ ᱠᱚ ᱯᱟᱹᱨᱤᱥ
ᱯᱚᱨᱮ ᱴᱷᱟᱢ ᱥᱟᱦᱤᱡ ᱫᱚ ᱵᱟᱞᱤᱧ ᱫᱤᱥᱟᱩᱪᱟᱹᱭᱮᱫᱟ᱾
ᱟᱫᱚ ᱱᱮᱛᱟᱨ ᱢᱟ ᱧᱮᱞᱚᱜ ᱠᱟᱱ ᱱᱩᱠᱩ ᱪᱚᱬᱮ ᱟᱨ ᱯᱟᱹᱣᱲᱤᱭᱟᱹ ᱯᱟᱹᱨᱤᱥ
ᱟᱪᱪᱷᱟ ᱟᱪᱪᱷᱟ
ᱦᱮᱸᱥᱮ ᱩᱱᱠᱩ ᱫᱚ ᱮᱠᱟᱞ ᱜᱮᱠᱚ ᱟᱫ ᱪᱟᱵᱟ ᱟᱠᱟᱱᱟ ᱞᱮᱠᱟ ᱠᱚ ᱟᱫ ᱪᱟᱵᱟ ᱟᱠᱟᱱᱟ
ᱟᱪᱪᱷᱟ ᱵᱟᱝᱼᱟ ᱜᱚᱝᱠᱮ ᱵᱟ ᱟᱹᱞᱤᱧ ᱫᱚ ᱵᱟᱞᱤ ᱵᱟᱞᱤᱧ ᱵᱟᱹᱞᱤᱧ ᱧᱮᱞ ᱦᱚᱸ ᱵᱟᱹᱞᱤᱧ ᱧᱮᱞ ᱟᱠᱟᱫ ᱠᱚᱣᱟ ᱪᱚᱸᱬᱮ ᱟᱨ ᱟᱨ ᱢᱤᱫᱴᱟᱝ ᱪᱮᱫ ᱵᱤᱱ ᱞᱟᱹᱭ ᱠᱮᱫᱟ ᱵᱟᱹᱞᱤᱧ ᱟᱸᱡᱚᱢ ᱟᱠᱟᱫᱼᱟ ᱛᱚ ᱜᱚᱢᱠᱮ ᱚᱱᱟ ᱚᱱᱟ ᱚᱱᱟ ᱯᱟᱹᱨᱤᱥ ᱫᱚ ᱟᱸᱡᱚᱢ ᱫᱩᱧ ᱟᱸᱡᱚᱢ ᱠᱟᱜᱼᱟ ᱢᱮᱱᱠᱷᱟᱱ ᱚᱱᱟ ᱠᱚᱨᱮ ᱵᱟᱹᱞᱤᱧ ᱟᱸᱡᱚᱢ ᱠᱟᱜ ᱠᱚᱣᱟ ᱡᱮ ᱱᱩᱭ ᱫᱚ ᱪᱚᱸᱬᱮ ᱠᱟᱱ ᱛᱟᱭᱟ ᱥᱮ
ᱦᱳᱭ ᱦᱳᱭ ᱢᱟᱱᱮ ᱟᱹᱰᱤ ᱡᱟᱭᱜᱟ ᱨᱮᱜᱮ ᱧᱮᱞ ᱦᱩᱭ ᱟᱠᱟᱱᱟ ᱡᱮ ᱚᱱᱠᱟᱱ ᱯᱟᱹᱨᱤᱥ ᱨᱮᱱ ᱦᱚᱲ ᱫᱚ ᱵᱟᱠᱚ ᱧᱮᱞ ᱧᱟᱢ ᱟᱪᱪᱷᱟ ᱜᱚᱝᱠᱮ ᱠᱟᱴᱤᱡ ᱥᱟᱭᱤᱰ ᱚᱜ ᱵᱤᱱᱥᱮ ᱠᱟᱴᱤᱡ ᱠᱤᱝᱵᱟ ᱡᱟᱦᱟᱨᱮ ᱠᱟᱴᱤᱡ
ᱜᱚᱝᱠᱮ ᱢᱮᱱᱟᱜ ᱞᱤᱧ ᱥᱟᱭᱤᱰ ᱨᱮᱜᱮ ᱢᱮᱱᱟᱜ ᱟᱠᱟᱫ ᱞᱤᱧᱟᱹ ᱟᱫᱚ
ᱦᱮᱸ ᱢᱟᱱᱮ ᱠᱚᱞ ᱠᱚ ᱰᱤᱥᱠᱟᱱᱮᱠᱴ ᱫᱟᱲᱮᱭᱟᱜᱼᱟ ᱥᱮ
ᱦᱳᱭ ᱦᱳᱭ
ᱦᱮᱸ ᱚᱱᱟ ᱛᱮᱞᱤᱧ ᱞᱟᱹᱭ ᱵᱮ ᱫᱚᱢᱮ ᱵᱮᱠᱜᱨᱩᱱ ᱟᱣᱟᱡ ᱠᱚ ᱟᱸᱡᱚᱢᱚᱜ ᱠᱟᱱᱟ
ᱱᱤᱛᱚᱜ ᱦᱚᱸᱵᱤᱱ ᱟᱸᱡᱚᱢᱮᱫ ᱜᱮ ᱜᱚᱢᱠᱮ
ᱦᱳᱭ ᱦᱳᱭ ᱠᱟᱹᱴᱤᱡ ᱟᱸᱡᱚᱢᱚᱜ ᱠᱟᱱ ᱜᱮᱭᱟ ᱱᱟᱥᱮ ᱱᱟᱥᱮ
ᱦᱳᱭ ᱜᱚᱝᱠᱮ ᱢᱟ ᱟᱫᱚ ᱚᱲᱟᱜ ᱠᱷᱚᱱ ᱫᱚ ᱚᱠᱟ ᱛᱮᱞᱤᱧ ᱪᱟᱞᱟᱜᱼᱟ ᱟᱫᱚ ᱱᱤᱛ ᱫᱚ
ᱦᱳᱭ ᱛᱚ ᱚᱱᱟ ᱢᱟ ᱠᱟᱛᱷᱟ ᱠᱟᱱ ᱜᱮᱭᱟ ᱟᱫᱚ ᱚᱱᱟ ᱵᱮᱠᱜᱨᱟᱣᱩᱱᱰ ᱠᱚ ᱟᱣᱟᱡ ᱠᱚ ᱠᱟᱹᱴᱤᱡ ᱵᱟᱝ ᱟᱸᱡᱚᱢ ᱞᱮᱠᱷᱟᱡ ᱟᱞᱟᱝ ᱛᱟᱞᱟᱨᱮ ᱡᱟᱦᱟᱸ ᱜᱟᱞᱢᱟᱨᱟᱣ ᱦᱩᱭᱩᱜ ᱠᱟᱱᱟ ᱚᱱᱟ ᱠᱚ ᱵᱮᱥ ᱪᱮᱦᱨᱟ ᱟᱸᱡᱚᱢᱚᱜᱼᱟ
ᱦᱳᱭ ᱦᱳᱭ
ᱵᱟᱠᱷᱟᱱ ᱫᱚ ᱟᱹᱞᱤᱧᱟᱜ ᱠᱟᱛᱷᱟ ᱦᱚᱸ ᱵᱟᱠᱷᱟᱱ ᱫᱚ ᱟᱞᱤᱧᱟᱜ ᱠᱟᱛᱷᱟ ᱦᱚᱸ ᱴᱷᱤᱠ ᱥᱟᱺᱦᱤᱡ ᱵᱟᱹᱵᱤᱱ ᱟᱸᱡᱚᱢ ᱮᱫᱟ ᱟᱹᱵᱤᱱᱟᱜ ᱠᱟᱛᱷᱟ ᱦᱚᱸ ᱵᱟᱹᱞᱤᱧ ᱟᱸᱡᱚᱢ ᱮᱫᱟ
ᱦᱳᱭ ᱦᱳᱭ ᱜᱚᱝᱠᱮ ᱟᱫᱚ ᱟᱹᱞᱤᱧ ᱦᱚᱞᱤᱧ ᱪᱮᱥᱴᱟᱭᱮᱫ ᱜᱮᱭᱟ ᱵᱟᱝ ᱟᱸᱡᱚᱢ ᱦᱚᱪᱚ ᱨᱮᱱᱟᱜ ᱜᱮ ᱢᱮᱱᱠᱷᱟᱱ ᱟᱫᱚ ᱚᱸᱰᱮ ᱱᱤᱛᱳᱜ ᱫᱚ ᱟᱥᱟᱲ ᱥᱟᱨᱟ ᱵᱚᱱ ᱵᱚᱸᱜᱟ ᱪᱟᱞᱟᱜ ᱠᱟᱱᱟ ᱛᱚ ᱢᱟᱱᱮ ᱫᱤᱠᱩᱣᱟᱜ ᱫᱚ ᱪᱮᱠᱟ ᱵᱷᱳᱞᱮ ᱵᱟᱵᱟ ᱴᱷᱮᱱ ᱫᱟᱜ ᱫᱩᱞ ᱠᱚ ᱪᱟᱞᱟᱜ ᱠᱟᱱᱟ
ᱦᱳᱭ ᱦᱳᱭ ᱟᱨ ᱱᱮᱛᱟᱨ ᱢᱟ ᱫᱟᱜ ᱫᱩᱞ ᱨᱮᱱᱟᱜ ᱥᱚᱢᱚᱭ ᱜᱮ ᱠᱟᱱᱟ ᱱᱚᱜᱼᱚᱭ ᱥᱟᱱ ᱵᱚᱸᱜᱟ ᱦᱮᱡ ᱟᱠᱟᱱᱟ ᱥᱮ ᱫᱩᱠᱩ ᱪᱷᱟᱛᱤᱠ ᱠᱚᱣᱟᱜ ᱱᱟᱱᱟ ᱦᱩᱱᱟᱹᱨ ᱯᱚᱨᱚᱵᱽ ᱢᱮᱱᱟᱜ ᱛᱟᱠᱚᱣᱟ ᱛᱚ
ᱦᱳᱭ ᱦᱳᱭ ᱦᱳᱭ
ᱦ ᱵᱟᱨᱚ ᱢᱟᱥᱮ ᱛᱮᱨᱚ ᱯᱟᱨᱵᱚᱱ
ᱦᱳᱭ ᱦᱳᱭ ᱜᱚᱝᱠᱮ ᱦᱳᱭ
ᱟ ᱡᱟᱦᱟᱸ ᱞᱤᱧ ᱞᱟᱹᱭᱮᱫ ᱛᱟᱦᱮᱸᱱᱟ
ᱦᱚᱭ ᱜᱚᱝᱠᱮ ᱢᱟ ᱞᱟᱭ
ᱡᱟᱦᱟᱸ ᱯᱟᱹᱨᱤᱥ ᱞᱤᱭᱮ ᱵᱟᱝ ᱟᱫᱚ ᱟᱵᱚᱣᱟᱜ ᱜᱮᱞᱵᱟᱨ ᱜᱚᱴᱟᱝ ᱯᱟᱹᱨᱤᱥ ᱚᱠᱟ ᱠᱷᱚᱱ ᱥᱤᱨᱡᱟᱹᱣ ᱟᱠᱟᱱᱟ
ᱦᱳᱭ ᱦᱳᱭ ᱜᱚᱝᱠᱮ
ᱚᱱᱟ ᱫᱚᱵᱤᱱ ᱵᱟᱲᱟᱭ ᱜᱮᱭᱟ ᱯᱤᱞᱪᱩ ᱚᱱᱟ ᱫᱚᱵᱮᱱ ᱵᱟᱰᱟᱭ ᱜᱮᱭᱟ ᱯᱤᱞᱪᱷᱩ ᱦᱟᱲᱟᱢ ᱯᱤᱞᱪᱩ ᱵᱩᱲᱦᱤ ᱨᱮᱱ ᱮᱭᱟᱭ ᱜᱚᱴᱟᱝ ᱠᱚᱲᱟ ᱮᱭᱟᱭ ᱜᱚᱴᱟᱝ ᱠᱩᱲᱤ ᱠᱚ ᱛᱟᱦᱮᱸ ᱞᱮᱱᱟ
ᱦᱳᱭ ᱜᱚᱝᱠᱮ ᱚᱱᱟ ᱢᱟᱞᱤᱧ ᱵᱟᱲᱟᱭᱮᱫ
ᱦ
ᱦ
ᱟᱫᱚ ᱟᱞᱤᱧ ᱡᱟᱦᱟᱸ ᱛᱤᱱᱟᱜ ᱵᱟᱲᱟᱭᱟ ᱥᱮ ᱮᱭᱟᱭ ᱜᱚᱴᱟᱝ ᱮᱭᱟᱭ ᱜᱚᱴᱟᱝ ᱠᱩᱲᱤ ᱫᱚ ᱜᱮᱞ ᱯᱩᱱ ᱜᱚᱴᱟᱝ ᱠᱚ ᱦᱩᱭᱩᱜ ᱠᱟᱱᱟ ᱜᱤᱫᱽᱨᱟᱹ ᱟᱮᱸᱪᱷᱟ ᱟᱫᱚ ᱜᱮᱞᱵᱟᱨ ᱜᱚᱴᱟᱝ ᱯᱟ. ᱨᱤᱥ ᱚᱠᱟ ᱠᱷᱚᱱ ᱦᱮᱡ ᱱᱟ ᱛᱟᱦᱚᱞᱮ ᱟᱫᱚ ᱚᱱᱮ ᱡᱮ ᱜᱮᱞᱵᱟᱨ ᱜᱚᱴᱟᱝ ᱦᱮᱸ ᱜᱮᱞ ᱯᱚᱱ ᱜᱚᱝᱠᱮ ᱫᱚᱢᱮ ᱟᱡᱚᱢᱚᱜ
ᱫᱚᱢ ᱟᱫᱚ ᱢᱟᱥᱮ ᱜᱚᱢᱠᱮ ᱟᱫᱚ ᱞᱟᱹᱭ ᱵᱤᱱ ᱥᱮ ᱢᱟ ᱟᱫᱚ ᱪᱤᱠᱟᱹᱭ ᱟᱞᱤᱧ ᱟᱹᱰᱤ ᱫᱩᱠ ᱨᱮᱱᱟᱜ ᱠᱟᱛᱷᱟ ᱠᱟᱱᱟ ᱚᱠᱟᱞᱤᱧ ᱪᱟᱞᱟᱜᱼᱟ ᱨᱩᱢ ᱠᱷᱚᱱᱟᱜ ᱫᱚ
ᱠᱤ ᱵᱟᱝ ᱟᱸᱡᱚᱢ ᱯᱩᱥᱴᱟᱹᱜ ᱠᱟᱱ ᱛᱟᱹᱵᱤᱱᱟ ᱟᱵᱤᱱᱟᱜ ᱨᱚᱲ ᱠᱚ ᱟᱹᱞᱤᱧᱟᱜ ᱠᱚᱦᱚ ᱵᱤᱱ ᱟᱸᱡᱚᱢᱮᱫ ᱪᱚ ᱵᱟᱝ ᱪᱚ
ᱟᱵᱤᱱᱟᱜ ᱫᱚ ᱜᱚᱝᱠᱮ ᱮᱠᱫᱚᱢ ᱞᱤᱧ ᱟᱸᱡᱚᱢᱮᱜᱼᱟ
ᱦᱚᱸ ᱴᱷᱟᱢ ᱴᱷᱟᱢ ᱵᱤᱱ ᱟᱸᱡᱚᱢᱚᱜ ᱛᱚ
ᱞᱟᱹᱭᱵᱤᱱ ᱥᱮ ᱢᱟ ᱜᱚᱢᱠᱮ ᱢᱟ ᱟᱸᱡᱚᱢᱮᱫᱼᱟ ᱞᱤᱧ ᱢᱟ
ᱦᱮᱸ ᱟᱫᱚ ᱚᱱᱟ ᱜᱮᱞ ᱵᱟᱨ ᱜᱤᱫᱽᱨᱟᱹ ᱠᱚ ᱦᱩᱭᱮᱱ ᱠᱷᱟᱡ ᱫᱚ ᱛᱟᱦᱮᱞᱮ ᱮᱭᱟᱭ ᱠᱚᱲᱟ ᱮᱭᱟᱭ ᱠᱩᱲᱤ ᱟᱫᱚ ᱠᱚ ᱞᱟᱹᱭᱟ ᱡᱮ ᱩᱱᱠᱩ ᱛᱟᱞᱟ ᱨᱮᱜᱮ ᱯᱟᱹᱨᱤᱥ ᱫᱚᱭ ᱦᱟᱹᱴᱤᱧ ᱟᱠᱟᱫ ᱠᱚᱣᱟ
ᱦᱳᱭ ᱜᱚᱝᱠᱮ ᱚᱠᱟ ᱞᱮᱠᱟᱨᱮ
ᱚᱱᱟ ᱫᱚ ᱩᱱᱟᱹᱜ ᱫᱚ ᱵᱟᱹᱞᱤᱧ ᱵᱟᱰᱟᱭᱟ ᱡᱟᱦᱟᱸᱞᱤᱧ ᱵᱟᱲᱟᱭ ᱟᱠᱟᱜ-ᱟ ᱥᱮ ᱟᱸᱡᱚᱢ ᱟᱠᱟᱜ-ᱟ ᱞᱤᱧ ᱥᱮ ᱯᱟᱲᱦᱟᱣ ᱟᱠᱟᱜᱼᱟ ᱞᱤᱧ ᱚᱱᱟ ᱨᱮ ᱵᱟᱲᱟᱭ ᱧᱟᱢ ᱟᱠᱟᱱᱟ ᱡᱮ ᱵᱟᱝ ᱟᱢ ᱵᱟᱨᱭᱟ ᱟᱨ ᱦᱚᱯᱚᱱ ᱫᱚ ᱠᱚ ᱜᱚᱡ ᱞᱮᱫ ᱠᱤᱱᱟ ᱛᱩᱧ ᱛᱩᱧ ᱜᱚᱡ ᱞᱮᱫ ᱠᱤᱱᱟ
ᱵᱟᱨᱭᱟ ᱦᱚᱯᱚᱱ
ᱦᱚᱸ
ᱟᱪᱪᱷᱟ ᱢᱟᱱᱮ ᱜᱚᱝᱠᱮ ᱟᱹᱞᱤᱧ ᱞᱟᱹᱭᱮᱫᱼᱟ ᱛᱩᱨᱩᱭ ᱜᱚᱴᱟᱝ ᱠᱚᱲᱟ ᱛᱩᱨᱩᱭ ᱜᱚᱴᱟᱝ ᱠᱩᱲᱤ ᱛᱚ ᱦᱮᱸ ᱵᱟᱝ
ᱦᱮᱸᱜ ᱵᱟᱝ ᱮᱭᱟᱭ ᱜᱚᱴᱟᱝ ᱠᱚᱲᱟ ᱮᱭᱟᱭ ᱜᱚᱴᱟᱝ ᱠᱩᱲᱤ ᱥᱟᱛᱴᱤ ᱠᱚᱲᱟ ᱥᱟᱛᱴᱤ ᱠᱩᱲᱤ
ᱟᱪᱪᱷᱟ ᱟᱪᱪᱷᱟ ᱚᱱᱟ ᱢᱚᱫᱽᱫᱷᱮ ᱨᱮ ᱵᱟᱨᱭᱟ ᱫᱚᱠᱚ ᱢᱟᱱᱮ ᱢᱤᱫᱴᱟᱝ ᱠᱚᱲᱟ ᱜᱤᱫᱽᱨᱟᱹ ᱢᱤᱫᱴᱟᱝ ᱠᱩᱲᱤ ᱜᱤᱫᱽᱨᱟᱹ ᱠᱚ ᱜᱚᱡ ᱟᱠᱟᱫ ᱠᱤᱱᱟ
ᱦᱮᱸ ᱚᱱᱠᱟ ᱞᱤᱧ ᱵᱟᱲᱟᱭᱟ ᱛᱤᱱᱟᱹᱜ ᱥᱟᱹᱨᱤ ᱠᱟᱱᱟ ᱱᱟᱥᱮ ᱵᱟᱹᱞᱤᱧ ᱵᱟᱲᱟᱭᱟ ᱚᱱᱟ ᱫᱚ
ᱟᱪᱪᱷᱟ ᱪᱷᱟ
ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱜᱮ ᱞᱤᱧ ᱢᱮᱛᱟ ᱵᱤᱱ ᱠᱟᱱᱟ ᱟᱫᱚ ᱟᱹᱞᱤᱱᱟᱜ ᱠᱟᱛᱷᱟ ᱠᱚ ᱦᱚᱸ ᱥᱟᱹᱨᱤ ᱜᱮᱭᱟ ᱥᱮ ᱵᱟᱝ ᱡᱟᱦᱟᱸ ᱛᱤᱱᱟᱜ ᱞᱤᱧ ᱟᱸᱡᱚᱢ ᱟᱠᱟᱫᱟ ᱦᱩᱸ ᱟᱫᱚ ᱛᱚᱵᱮ ᱟᱹᱞᱤᱧᱟᱜ ᱱᱚᱰᱮ ᱢᱤᱫᱴᱟᱝ ᱠᱷᱩᱵ ᱤᱭᱟᱹᱮ ᱢᱮᱱᱟᱜ ᱛᱟᱹᱟᱞᱤᱧᱟ ᱰᱟᱣᱩᱴ ᱢᱮᱱᱟᱜ ᱛᱟᱹᱟᱞᱤᱧᱟ ᱩᱸᱢ ᱯᱟᱹᱨᱤᱥ ᱩᱱᱤ ᱫᱚᱠᱚ ᱩᱱᱤ ᱫᱚ ᱦᱟᱞᱟᱝ ᱧᱟᱢ ᱜᱤᱫᱽᱨᱟᱹ ᱠᱟᱱᱟᱭ ᱦᱮᱸ ᱥᱮ
ᱟᱪᱪᱷᱟ ᱪᱷᱟ ᱪᱷᱟ
ᱛᱟᱦᱮᱞᱮ ᱢᱩᱨᱢᱩ ᱯᱟᱹᱨᱤᱥ ᱫᱚ ᱚᱠᱟ ᱠᱷᱚᱡ ᱦᱮᱡ ᱱᱟ
ᱚᱱᱟ ᱜᱮᱥᱮ ᱜᱚᱝᱠᱮ ᱟᱹᱞᱤᱧ ᱫᱚ ᱵᱟᱹᱞᱤᱧ ᱵᱟᱲᱟᱭᱟ
ᱦᱚᱸ ᱟᱫᱚ ᱚᱱᱟ ᱠᱚᱦᱚᱸ ᱵᱟᱲᱟᱭ ᱞᱟᱹᱠᱛᱤ ᱠᱟᱱᱟ ᱯᱟᱹᱦᱤᱞ ᱦᱟᱯᱲᱟᱢ ᱠᱚ ᱴᱷᱮᱡ ᱠᱩᱞᱤ ᱵᱟᱲᱟᱭ ᱦᱩᱭᱩᱜ-ᱟ ᱥᱮ ᱯᱚᱛᱚᱵ ᱯᱩᱛᱷᱤ ᱨᱮ ᱧᱮᱞ ᱦᱩᱭᱩᱜᱼᱟ ᱚᱠᱟ ᱞᱮᱠᱟ ᱚᱞ ᱢᱮᱱᱟᱜᱼᱟ
ᱦᱳᱭ ᱦᱳᱭ ᱦᱳᱭ
ᱦᱮᱸ ᱛᱚᱵᱮ ᱱᱟᱯ
ᱟ ᱟ ᱟᱹᱵᱤᱱ ᱜᱮ ᱜᱚᱝᱠᱮ ᱵᱤᱱ ᱞᱟᱹᱭ ᱥᱟᱰᱮ ᱭᱟᱞᱤᱧ ᱠᱷᱟᱱ ᱱᱟᱯᱟᱭᱚᱜᱼᱟ
ᱦᱩᱸ ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ ᱡᱟᱦᱟᱸ ᱛᱤᱱᱟᱹᱜ ᱞᱤᱧ ᱵᱟᱲᱟᱭ ᱠᱮᱭᱟ ᱩᱱᱟᱹᱜ ᱞᱤᱧ ᱞᱟᱹᱭ ᱟᱵᱤᱱ ᱠᱟᱱᱟ
ᱦᱳᱭ ᱦᱳᱭ
ᱩᱸᱜ ᱱᱟᱥᱮᱜ
ᱛᱟᱦᱚᱞᱮ ᱚᱱᱠᱟ ᱠᱟᱛᱮᱜ ᱢᱟᱱᱮ ᱟᱨ ᱛᱤᱱᱟᱹᱜ ᱜᱚᱴᱮᱱ ᱢᱟᱱᱮ ᱪᱮᱫ ᱪᱮᱫ ᱠᱚ ᱯᱟᱹᱨᱤᱥ ᱢᱮᱱᱟᱜ ᱛᱟᱵᱚᱱᱟ ᱚᱱᱟ ᱤᱫᱤ ᱵᱟᱹᱲᱤᱡ ᱵᱮᱱ ᱞᱟᱹᱭ ᱠᱮᱭᱟ
ᱟᱨ ᱯᱟᱹᱨᱤᱥ ᱫᱚ ᱢᱮᱱᱟᱜ ᱛᱟᱵᱚᱱᱟ ᱟᱵᱚᱣᱟᱜ ᱦᱩᱭᱩᱜ ᱠᱟᱱᱟ ᱦᱟᱸᱥᱫᱟ ᱢᱮᱱᱟᱜ ᱠᱚᱣᱟ
ᱦᱮᱸ
ᱢᱩᱨᱢᱩ ᱢᱮᱱᱟᱜ ᱠᱚᱣᱟ
ᱦᱮᱸ
ᱢᱟᱱᱰᱤ ᱢᱮᱱᱟᱜ ᱠᱚᱣᱟ
ᱦᱮᱸ
ᱟᱨ ᱥᱚᱨᱮᱱ ᱢᱮᱱᱟᱜ ᱠᱚᱣᱟ
ᱦᱮᱸ
ᱟᱪᱪᱷᱟ ᱴᱩᱰᱩ ᱢᱮᱱᱟᱜ ᱠᱚᱣᱟ
ᱦᱮᱸ
ᱚᱱᱟ ᱵᱮᱥᱨᱟ ᱢᱮᱱᱟᱜ ᱠᱚᱣᱟ ᱵᱟᱥᱠᱮ ᱢᱮᱱᱟᱜ ᱠᱚᱣᱟ ᱟᱪᱪᱷᱟ ᱚᱱᱟ ᱟᱴᱴᱤ ᱦᱩᱭᱱᱟ
ᱦᱮᱸ ᱪᱚᱬᱮ
ᱦᱚᱭ ᱪᱚᱬᱮ ᱯᱟᱹᱣᱨᱤᱭᱟᱹ
ᱦᱮᱸ
ᱟᱨ ᱢᱤᱫᱴᱟᱝ ᱫᱚ ᱦᱩᱭᱩᱜ ᱠᱟᱱᱟ ᱮᱠᱷᱚᱱᱚ ᱯᱮᱭᱟ ᱯᱟᱹᱨᱤᱥ ᱦᱮᱸ ᱥᱚᱨᱮᱱ
ᱦᱟᱸᱥᱫᱟ ᱦᱮᱢᱵᱨᱚᱢ ᱚᱱᱟ ᱵᱤᱱ ᱞᱟᱹᱭ ᱠᱮᱫᱟ
ᱦᱮᱸ ᱦᱮᱢᱵᱽᱨᱚᱢ ᱵᱚᱞᱤᱧ ᱞᱟᱹᱭᱠᱮᱜᱼᱟ ᱦᱮᱢᱵᱽᱨᱚᱢ
ᱦᱳᱭ
ᱛᱟᱯᱚᱨ ᱟᱨ ᱢᱤᱫᱴᱟᱝ ᱛᱟᱦᱮᱸ ᱞᱮᱱᱟ
ᱤᱥᱠᱩ
ᱦᱳᱭ ᱠᱤᱥ ᱠᱩ ᱦᱮᱸ ᱦᱟᱠᱳ ᱯᱟᱨᱤᱥ ᱟᱫᱚ ᱱᱤᱛᱚᱜ ᱫᱚ ᱧᱮᱞᱚᱜ ᱠᱟᱱᱟ ᱵᱟᱨᱭᱟ ᱯᱟᱨᱤᱥ ᱫᱚ ᱮᱠᱟᱞ ᱜᱮ ᱪᱟᱵᱟ ᱞᱮᱠᱟ ᱪᱟᱵᱟ ᱦᱮᱡ ᱟᱠᱟᱱᱟ
ᱟᱨ ᱢᱤᱴᱟᱝ ᱪᱮᱫ ᱪᱚᱬᱮ ᱟᱨ ᱜᱚᱝᱠᱮ ᱢᱤᱴᱟᱝ ᱪᱮᱫ
ᱮᱯ ᱯᱟᱹᱣᱨᱤᱭᱟᱹ
ᱟᱪᱪᱷᱟ ᱟᱪᱪᱷᱟ
ᱩᱱᱠᱩ ᱫᱚ ᱱᱮᱛᱟᱨ ᱧᱮᱞ ᱦᱚᱸ ᱵᱟᱠᱚ ᱧᱮᱞ ᱵᱟᱲᱟᱜᱼᱟ ᱥᱮ ᱵᱟᱞᱤᱧ ᱟᱸᱡᱚᱢ ᱵᱟᱲᱟ ᱟᱠᱟᱫ ᱠᱚᱣᱟ ᱴᱟᱭᱴᱮᱞ ᱢᱮᱱᱟᱜ ᱛᱟᱠᱚᱣᱟ ᱥᱮ ᱯᱚᱨᱤᱥᱛᱷᱤᱛ ᱢᱮᱱᱟᱜ ᱛᱟᱠᱚᱣᱟ
ᱟᱪᱪᱷᱟ ᱪᱷᱟ ᱚᱠᱟᱭ ᱱᱟᱵᱤᱱ ᱜᱚᱢᱠᱮ
ᱦᱮᱸ ᱢᱮᱱᱟᱜ ᱞᱤᱧ ᱜᱮᱭᱟ ᱜᱚᱝᱠᱮ ᱟᱨᱦᱚ ᱩᱱᱠᱩ ᱯᱟᱹᱨᱤᱥ ᱠᱚᱣᱟᱜ ᱦᱚᱸ ᱢᱤᱫᱴᱟᱝ ᱤᱭᱟ ᱢᱮᱱᱟᱜ ᱛᱟᱠᱚᱣᱟ ᱜᱟᱲ ᱢᱮᱱᱟᱜ ᱛᱟᱠᱚᱣᱟ ᱢᱤᱫᱴᱟᱝ ᱜᱟᱲ
ᱟᱪᱪᱷᱟ ᱚᱱᱟ ᱜᱟᱲ ᱠᱟᱹᱴᱤᱡ ᱵᱤᱱ ᱞᱟᱹᱭ ᱟᱹᱞᱤᱧ ᱠᱷᱟᱱ ᱫᱚ ᱟᱹᱰᱤ ᱜᱮ ᱱᱟᱯᱟᱭ ᱠᱚᱜᱼᱟ ᱦᱳᱭ ᱜᱚᱢᱠᱮ ᱟᱫᱚ ᱛᱤᱱᱟᱹᱜ ᱴᱟ ᱵᱤᱱ ᱵᱟᱲᱟᱭᱟ ᱩᱱᱟᱹᱜ ᱜᱮ
ᱦᱮᱸ ᱡᱟᱦᱟᱸ ᱞᱮᱠᱟᱞᱤᱧ ᱵᱟᱲᱟᱭᱟ ᱢᱩᱨᱢᱩ ᱠᱚᱣᱟᱜ ᱫᱚ ᱪᱟᱢᱯᱟ ᱜᱟᱲ
ᱟᱪᱪᱷᱟ
ᱦᱚᱸ ᱟᱪᱷᱟ ᱢᱟᱱᱰᱤ ᱠᱚᱣᱟᱜ ᱫᱚ ᱵᱟᱫᱩᱞᱤ ᱜᱟᱲ
ᱦᱳᱭ ᱦᱳᱭ
ᱟᱪᱪᱷᱟ ᱴᱩᱰᱩ ᱠᱚᱣᱟᱜ ᱫᱚ ᱠᱩᱛᱟᱹᱢ ᱯᱚᱨᱤᱜᱟᱲ ᱡᱟᱹᱱᱤᱡ ᱠᱷᱟᱱ
ᱟᱪᱪᱷᱟ -
ᱟᱪᱪᱷᱟ ᱦᱟᱸᱥᱫᱟ ᱠᱚᱣᱟᱜ ᱫᱚ ᱩᱱᱟᱹᱜ ᱫᱚ ᱵᱟᱹᱞᱤᱧ ᱵᱟᱲᱟᱭᱟ ᱚᱠᱟ ᱚᱠᱟ ᱨᱮ ᱚᱠᱟ ᱚᱠᱟ ᱜᱟᱲ ᱛᱟᱠᱚ
ᱟᱪᱪᱷᱟ ᱟᱪᱪᱷᱟ
ᱟᱪᱷᱟ ᱚᱱᱟ ᱠᱚᱫᱚ ᱦᱟᱸᱜ ᱯᱩᱛᱷᱤ ᱨᱮ ᱯᱟᱲᱦᱟᱣ ᱞᱮᱠᱷᱟᱡ ᱵᱟᱰᱟᱭ ᱧᱟᱢᱚᱜᱼᱟ
ᱮᱠᱫᱚᱢ ᱮᱠᱫᱚᱢ
ᱦᱮᱸ ᱟᱨ ᱩᱱᱠᱩ ᱜᱟᱬᱟ ᱠᱷᱚᱱ ᱢᱤᱫᱴᱟᱱ ᱢᱤᱫᱴᱟᱱ ᱡᱟᱦᱟᱸ ᱪᱤᱱᱦᱟᱹ ᱢᱮᱱᱟᱜ ᱛᱟᱠᱚᱣᱟ ᱡᱮ ᱱᱚᱝᱠᱟᱱ ᱪᱤᱱᱱᱚ ᱛᱟᱠᱚ ᱢᱩᱨᱢᱩ ᱚᱣᱟᱜ ᱫᱚ ᱪᱟᱢᱯᱟ ᱜᱟᱲ ᱨᱮᱭᱟᱜ ᱦᱚᱸᱜ-ᱚ ᱱᱚᱝᱠᱟᱱ ᱪᱤᱛᱟᱹᱨ ᱦᱮᱸᱥᱮ ᱚᱱᱟ ᱪᱤᱛᱟᱹᱨ ᱠᱚᱦᱚᱸ ᱢᱮᱱᱟᱜ ᱜᱤᱭᱟ
ᱦᱳᱭ ᱦᱳᱭ ᱜᱚᱢᱠᱮ ᱦᱳᱭ
ᱚᱱᱟ ᱠᱚᱫᱚ ᱦᱟᱸᱜ ᱤᱡᱤᱵᱤᱱ ᱪᱟᱞᱟᱣ ᱵᱟᱲᱟ ᱠᱟᱱᱟ ᱥᱮ ᱵᱟᱝ
ᱠᱟ
ᱚᱱᱮ ᱛᱮᱞᱠᱩᱯᱤ ᱵᱟᱨᱱᱤ ᱜᱷᱟᱴ
ᱵᱟᱝ ᱜᱚᱝᱠᱮ ᱵᱟᱹᱞᱤᱧ ᱪᱟᱞᱟᱣ ᱵᱟᱲᱟ ᱠᱟᱱᱟ
ᱚᱸᱰᱮ ᱵᱤᱱ ᱪᱟᱞᱟᱜ ᱢᱟ ᱚᱸᱰᱮ ᱦᱚᱸ ᱦᱟᱸᱜ ᱢᱤᱫ ᱫᱷᱟᱣ ᱯᱚᱨᱚᱵᱽ ᱦᱩᱭᱩᱜᱼᱟ ᱦᱮᱸᱥᱮ
ᱟᱪᱪᱷᱟ
ᱵᱟᱲᱟᱭ ᱜᱤᱭᱟᱵᱤᱱ ᱫᱚ ᱚᱸᱰᱮ ᱫᱚ ᱡᱟᱝ ᱵᱟᱦᱟ ᱠᱚᱠᱚ ᱟᱛᱩᱭᱟ
ᱦᱳᱭ ᱦᱳᱭ ᱜᱚᱢᱠᱮ ᱵᱟᱲᱟᱭ ᱜᱮᱭᱟ-
ᱦᱮᱸ ᱚᱸᱰᱮ ᱢᱤᱫᱴᱟᱱ ᱚᱱᱠᱟ ᱯᱩᱡᱟᱹ ᱦᱩᱭᱩᱜᱼᱟ ᱥᱮ ᱚᱱᱟ ᱯᱚᱨᱚᱵᱽ ᱦᱩᱭᱩᱜᱼᱟ ᱚᱸᱰᱮ ᱵᱤᱱ ᱪᱟᱞᱟᱣ ᱞᱮᱱᱠᱷᱟᱡ ᱵᱤᱱ ᱧᱮᱞᱟ ᱡᱮ ᱚᱱᱠᱟ ᱟᱨ ᱱᱟᱱᱟ ᱦᱩᱱᱟᱹᱨ ᱡᱟᱦᱟᱸ ᱛᱤᱱᱟᱹᱜ ᱜᱮᱞ ᱵᱟᱨ ᱜᱚᱴᱟᱝ ᱯᱟᱹᱨᱤᱥ ᱢᱮᱱᱟᱜ ᱛᱟᱵᱚᱱᱟ ᱚᱱᱟ ᱯᱟᱹᱨᱤᱥ ᱠᱚᱨᱮᱱᱟᱜ ᱜᱟᱲ ᱠᱚ ᱚᱞ ᱚᱸᱰᱮ ᱢᱮᱱᱟᱜᱼᱟ
ᱦᱳᱭ ᱦᱳᱭ ᱜᱚᱝᱠᱮ ᱦᱳᱭ
ᱚᱸᱰᱮ ᱪᱟᱞᱟᱣ ᱞᱮᱠᱷᱟᱡ ᱚᱸᱰᱮ ᱫᱚᱠᱚ ᱞᱟᱹᱭᱟ ᱡᱮ ᱢᱩᱨᱢᱩ ᱠᱚᱣᱟᱜ ᱵᱚᱸᱜᱟ ᱛᱷᱟᱱ ᱠᱚᱦᱚᱸ ᱢᱮᱱᱟᱜᱼᱟ
ᱟᱪᱪᱷᱟ ᱚᱱᱟ ᱥᱮᱨᱮᱧ ᱠᱷᱚᱴ ᱟᱸᱡᱚᱢ ᱠᱟᱜᱼᱟ ᱢᱩᱨᱢᱩ ᱠᱚᱣᱟᱜ ᱵᱚᱸᱜᱟ ᱵᱟᱛᱷᱟᱱᱮᱢ ᱧᱮᱞ ᱞᱮᱠᱷᱟᱱ
ᱦᱳᱭ ᱟᱸᱡᱚᱢ ᱵᱟᱲᱟ ᱟᱠᱟᱫ ᱜᱮᱭᱟ ᱵᱤᱱ
ᱦᱳᱭ ᱜᱚᱝᱠᱮ
ᱦᱮᱸ ᱚᱸᱰᱮ ᱪᱟᱞᱟᱣ ᱞᱮᱠᱷᱟᱡ ᱫᱚ ᱟᱹᱰᱤ ᱜᱟᱱ ᱜᱮ ᱧᱮᱞ ᱡᱚᱝ ᱡᱤᱱᱤᱥ ᱠᱚ ᱢᱮᱱᱟᱜᱼᱟ ᱥᱮ ᱵᱟᱲᱟᱭ ᱮ ᱛᱮᱱᱟᱜ ᱟᱹᱰᱤ ᱠᱤᱪᱷᱩ ᱢᱮᱱᱟᱜᱼᱟ
ᱦᱳᱭ ᱦᱳᱭ ᱦᱳᱭ ᱜᱚᱝᱠᱮ ᱦᱳᱭ
ᱢᱟᱱᱮ ᱟᱵᱚ ᱥᱟᱶᱛᱟ ᱨᱮ ᱡᱟᱦᱟᱸ ᱛᱤᱱᱟᱹᱜ ᱚᱱᱠᱟᱱᱟᱜ ᱧᱮᱞ ᱡᱚᱝ ᱡᱤᱱᱤᱥ ᱢᱮᱱᱟᱜᱼᱟ ᱚᱱᱟ ᱠᱚᱫᱚ ᱵᱟᱲᱟᱭ ᱞᱟᱹᱠᱛᱤ ᱠᱟᱱ ᱜᱮᱭᱟ ᱡᱮ ᱢᱤᱫ ᱫᱷᱟᱣ ᱜᱟᱱ ᱧᱮᱞ ᱟᱹᱜᱩ ᱦᱩᱭᱩᱜᱼᱟ ᱵᱟᱲᱟᱭ ᱧᱟᱢᱚᱜᱼᱟ ᱱᱚᱝᱠᱟ ᱱᱚᱝᱠᱟ ᱦᱮ ᱥᱮ
ᱦᱳ ᱦᱚᱭ ᱮᱠᱫᱚᱢ ᱮᱠᱫᱚᱢ
ᱦᱟᱱᱠᱩ ᱟᱫᱚ ᱜᱚᱢᱠᱮ ᱞᱟᱹᱭᱟᱞᱤᱧᱟ ᱟᱨᱞᱟᱝ ᱟᱹᱜᱩᱣᱟ ᱜᱟᱯᱟ ᱜᱟᱞᱢᱟᱨᱟᱣᱜ ᱠᱚᱦᱚᱸ ᱵᱟᱝ ᱦᱩᱰᱤᱧᱚᱜ ᱠᱟᱱ ᱛᱟᱞᱟᱝᱼᱟ ᱟᱨ ᱥᱚᱢᱚᱭ ᱚᱠᱛᱚ ᱠᱚᱦᱚᱸ ᱯᱚᱞᱚᱢ ᱪᱟᱞᱟᱜ ᱯᱚᱞᱚᱢ ᱠᱚᱞᱚᱢ ᱪᱟᱵᱟᱜ ᱠᱟᱱᱟ
ᱦᱮᱸ ᱦᱳᱭ ᱦᱳᱭ‌
ᱟᱹᱵᱤᱱ ᱱᱚᱣᱟ ᱠᱚ ᱠᱟᱛᱷᱟ ᱵᱤᱱ ᱞᱟᱹᱭ ᱟᱸᱡᱚᱢᱟᱜ ᱞᱤᱧᱟᱹ ᱟᱹᱰᱤ ᱢᱟᱱᱮ ᱵᱟᱝ ᱵᱟᱲᱟᱭ ᱠᱟᱛᱷᱟ ᱟᱨᱤᱧ ᱵᱟᱲᱟᱭ ᱠᱮᱫᱼᱟ ᱟᱹᱰᱤ ᱨᱟᱹᱥᱠᱟᱹᱞᱤᱧ ᱟᱹᱭᱠᱟᱹᱣ ᱠᱮᱫᱼᱟ
ᱦᱮᱸ ᱦᱮᱸᱸ ᱚᱱᱟ ᱠᱚᱦᱚᱸ ᱛᱚ ᱵᱟᱲᱟᱭ ᱠᱟᱱ ᱞᱟᱹᱠᱛᱤ ᱠᱟᱱ ᱜᱮᱭᱟ ᱥᱮ
ᱮᱠᱫᱚᱢ ᱜᱚᱢᱠᱮ ᱢᱟ ᱛᱚᱵᱮ ᱢᱩᱪᱟᱹᱫ ᱨᱮ ᱡᱚᱦᱟᱨ ᱜᱮ ᱚᱱᱟ ᱱᱟᱯᱟᱭ ᱜᱮ ᱵᱟᱲᱮ ᱛᱟᱦᱮᱱ ᱵᱮᱱ
ᱦᱳᱭ ᱦᱳᱭ ᱱᱟᱯᱟᱭ ᱛᱟᱦᱮᱸᱞᱮᱠᱷᱟᱡ ᱜᱮ ᱱᱟᱯᱟᱭ ᱜᱮ ᱟᱵᱤᱱ ᱦᱚᱸ ᱱᱟᱯᱟᱭ ᱛᱮ ᱛᱟᱦᱮᱱ ᱵᱤᱱ